ᱦᱮᱹᱞᱳ
ᱦᱮᱞᱳ, ᱦᱮᱸ ᱜᱚᱝᱠᱮ ᱡᱚᱦᱟᱨ ᱜᱮ ᱾
ᱦᱳᱭ ᱜᱚᱝᱠᱮ, ᱡᱚᱦᱟᱨ ᱜᱮ᱾
ᱟᱸᱪ, ᱛᱟᱞᱦᱮ ᱜᱚᱝᱠᱮ ᱪᱮᱫ ᱞᱮᱠᱟ ᱢᱮᱱᱟᱜ ᱟᱠᱟᱜ ᱵᱤᱱᱟ?
ᱦᱳᱭ ᱟᱹᱞᱤᱧ ᱦᱚᱸ ᱱᱟᱯᱟᱭ ᱜᱮ ᱟᱨ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱟᱨ ᱜᱚᱝᱠᱮ ᱟᱵᱮᱱ ᱱᱚᱝᱠᱟ ᱜᱮ ᱢᱮᱱᱟᱜ ᱵᱮ ᱱᱟ ᱟᱨ ᱚᱲᱟᱜ ᱦᱚᱲ ᱦᱚᱸ ᱚᱠᱟ ᱞᱮᱠᱟ ᱢᱮᱱᱟᱜ ᱠᱚᱣᱟ?
ᱦᱳᱭ ᱜᱚᱝᱠᱮ ᱟᱞᱤᱧ ᱨᱮᱱ ᱡᱟᱦᱟᱸᱭ ᱜᱷᱟᱨᱚᱸᱧᱡᱽ ᱨᱮ ᱢᱮᱱᱟᱜ ᱟᱠᱟᱫ ᱠᱚᱣᱟ ᱥᱟᱱᱟᱢ ᱦᱚᱲ ᱠᱚᱜᱮᱞᱮ ᱱᱟᱯᱟᱭ ᱜᱮᱭᱟ ᱚᱱᱟ ᱥᱟᱶ ᱥᱮ ᱟᱹᱞᱤᱧ ᱦᱚᱸᱦ ᱱᱟᱯᱟᱭ ᱜᱮ ᱢᱮᱱᱟᱜ ᱟᱠᱟᱫ ᱞᱤᱧᱟᱹ᱾
ᱟᱪ -ᱪᱷᱟ, ᱯᱟᱝᱠᱮ ᱫᱟᱠᱟ ᱠᱚᱫᱚ ᱡᱚᱢ ᱦᱳᱭᱮᱱᱟ?
ᱦᱳᱭ ᱜᱚᱝᱠᱮ ᱱᱚᱜᱼᱚᱭ ᱱᱤᱛᱚᱜ ᱜᱮ ᱦᱟᱸᱜ ᱡᱚᱢ ᱵᱟᱲᱟ ᱠᱟᱛᱮᱜ ᱞᱤᱧ ᱡᱤᱨᱟᱹᱣ ᱧᱚᱜ ᱟᱠᱟᱱᱟ ᱠᱟᱹᱴᱤᱡ
ᱟᱸᱪᱼᱪᱷᱟᱸ ᱾
ᱟᱨ ᱟᱫᱚ ᱜᱚᱝᱠᱮ ᱛᱟᱦᱚᱞᱮ ᱟᱹᱵᱤᱱ ᱜᱮᱵᱤᱱ ᱡᱚᱢ ᱵᱟᱲᱟ ᱟᱠᱟᱜᱼᱟ ᱥᱮ ᱟᱣᱨᱤ?
ᱦᱳᱭ ᱜᱚᱝᱠᱮ ᱞᱤᱧ ᱡᱚᱢ ᱵᱟᱲᱟ ᱠᱟᱛᱮᱜ ᱠᱟᱹᱴᱤᱡ ᱢᱟᱴᱷ ᱥᱮᱜ ᱞᱤᱧ ᱦᱮᱡ ᱟᱠᱟᱱᱟ ᱟᱨ ᱪᱮᱜ
ᱚᱸ ᱦᱳᱭ ᱛᱚ ᱛᱟᱦᱞᱮ ᱜᱚᱝᱠᱮ ᱦᱩᱲᱩ ᱠᱚᱫᱚᱯ ᱯᱮ ᱨᱚᱦᱚᱭᱮᱜᱼᱟ ᱯᱟᱪᱮᱫᱜ?
ᱦᱳᱭ ᱜᱚᱝᱠᱮ ᱦᱩᱲᱩ ᱠᱚᱫᱚ ᱟᱪᱮ ᱨᱚᱦᱚᱭ ᱠᱟᱹᱢᱤ ᱠᱚᱫᱚ ᱪᱟᱞᱟᱣ ᱠᱟᱱᱟ ᱟᱨ ᱟᱪᱮ ᱟᱹᱣᱨᱤ ᱾ ᱪᱟ ᱜᱮ ᱞᱟᱦᱟᱣ ᱟᱠᱟᱱᱟ ᱟᱨ ᱪᱮᱫ ᱾
ᱚ ᱛᱟᱦᱞᱮ ᱜᱚᱝᱠᱮ ᱟᱯᱮᱥᱮᱱ ᱫᱚ ᱫᱟᱜ? ᱟᱫᱚᱜ ᱫᱟᱜ ᱵᱟᱲᱟ ᱟᱯᱮ ᱠᱟᱱ ᱜᱮᱭᱟᱭ ᱡᱟᱹᱱᱤᱡ ᱡᱟᱹᱥᱛᱤ ᱧᱚᱜ ᱫᱷᱟᱨᱟ ᱜᱮ?
ᱦᱳᱭ ᱜᱚᱝᱠᱮ ᱟᱞᱮ ᱥᱮᱫ ᱫᱚ ᱫᱟᱜ ᱮᱜ ᱜᱮᱭᱟ ᱟᱨ ᱪᱮᱜ ᱦᱚᱞᱟ ᱦᱚᱸ ᱟᱹᱰᱤ ᱡᱟᱹᱟᱥᱛᱤ ᱜᱮ ᱥᱟᱨᱟ ᱜᱷᱟᱹᱨᱤᱡ ᱜᱮ ᱫᱟᱜ ᱮ ᱡᱟᱹᱲᱤ ᱮᱜ ᱦᱮᱱᱟᱜ-ᱟ ᱪᱮᱜ ᱟᱨ ᱫᱟᱜ ᱠᱚ ᱞᱟᱜᱟᱣ ᱟᱠᱟᱱ ᱜᱮᱭᱟ ᱵᱷᱟᱜᱮᱹ ᱜᱮ ᱾
ᱚᱸ, ᱟᱞᱮ ᱥᱮᱱ ᱦᱚᱸ ᱜᱚᱝᱠᱮ ᱚᱱᱠᱟ ᱢᱮᱱ ᱞᱮᱠᱷᱟᱡ ᱫᱚ ᱦᱟᱸᱜ ᱵᱤᱥᱤ ᱵᱟᱝ ᱨᱮᱦᱚᱸ ᱦᱟᱸᱜ ᱠᱟᱹᱴᱤᱡ ᱠᱟᱹᱴᱤᱡ ᱮ ᱫᱟᱜ ᱟᱞᱮ ᱠᱟᱱᱟ ᱾
ᱟᱸᱪᱼᱪᱷᱟ ᱾
ᱟᱫᱚ ᱦᱟᱸᱜ ᱦᱚᱞᱟᱱᱚᱜᱼᱟ ᱦᱟᱸᱜ ᱡᱟᱹᱥᱛᱤ ᱧᱚᱜ ᱮᱻ ᱫᱟᱜ ᱵᱟᱲᱟ ᱟᱞᱮᱠᱟᱱ ᱛᱟᱦᱮᱱᱟ ᱟᱨ ᱛᱮᱸᱦᱮᱸ ᱫᱚ ᱦᱟᱸᱜ ᱚᱱᱠᱟ ᱞᱮᱠᱟ ᱞᱮᱠᱟᱛᱮᱫ ᱧᱮᱞᱚᱜᱚᱜᱼᱟ ᱡᱮᱞᱮᱠᱟ ᱞᱤᱧ ᱢᱮᱱᱟᱼᱼ ᱥᱮᱛᱟᱜ ᱠᱷᱚᱱᱟᱜ ᱜᱮ ᱨᱤᱢᱤᱞ ᱠᱟᱜᱼ ᱟᱭ ᱟᱞᱮ ᱥᱮᱱ ᱫᱚ᱾
ᱦᱮᱸ,
ᱦᱟᱸᱜ ᱫᱟᱜ ᱠᱚᱫᱚ ᱦᱟᱸᱜ ᱟᱹᱣᱨᱤ ᱡᱟᱹᱲᱤ ᱵᱟᱲᱟ ᱟᱞᱮᱭᱟᱭ ᱛᱮᱦᱮᱧ ᱞᱮᱠᱟ ᱛᱮᱫᱚ᱾
ᱚ ᱡᱟᱞᱮ,
ᱟᱫᱚ ᱯᱟᱪᱮᱜ ᱜᱮ ᱦᱟᱸᱜ ᱡᱟᱹᱲᱤᱭᱟᱞᱮᱜᱮ ᱥᱮ ᱪᱮᱫᱮ ᱞᱮᱠᱟ,
ᱟᱪᱪᱷᱟ,
ᱛᱟᱦᱞᱮ ᱜᱚᱝᱠᱮ ᱟᱫᱚ ᱦᱟᱸᱜ ᱨᱚᱦᱚᱭ ᱠᱚᱫᱚ ᱦᱟᱸᱜ ᱯᱮ ᱮᱛᱚᱦᱚᱵ ᱵᱟᱲᱟ ᱠᱟᱜᱼᱟ ᱛᱟᱦᱚᱞᱮ ᱮᱸ, ᱛᱚᱞᱟ ᱠᱚᱫᱚ ᱦᱟᱸᱜ ᱡᱟᱹᱱᱤᱡ ᱟᱹᱰᱤ ᱢᱟᱲᱟᱝ ᱛᱮᱜᱮ ᱯᱮ ᱜᱤᱰᱤ ᱵᱟᱲᱟ ᱞᱮᱫ ᱛᱟᱦᱮᱱᱟ?
ᱦᱳᱭ ᱜᱚᱢᱠᱮ ᱟᱞᱮ ᱫᱚ ᱟᱹᱰᱤ ᱢᱟᱲᱟᱝ ᱨᱮᱜᱮᱞᱮ ᱜᱤᱰᱤ ᱟᱠᱟᱫᱟ ᱟᱨ ᱪᱮᱫ ᱾
ᱚᱻ ᱜᱚᱢᱠᱮ ᱛᱟᱦᱚᱞᱮ ᱟᱯᱮ ᱥᱮᱱ ᱫᱚ ᱫᱟᱜ ᱠᱚᱨᱮᱱᱟᱜ ᱫᱚ ᱮᱸᱴᱠᱮᱴᱚᱬᱮ ᱠᱚᱫᱚ ᱵᱟᱹᱱᱩᱜ ᱠᱟᱜᱼᱟ ᱥᱮ ᱪᱮᱫ?
ᱵᱟᱝ ᱜᱚᱢᱠᱮ ᱟᱞᱮ ᱥᱮᱫ ᱦᱚᱸ ᱫᱟᱜ ᱠᱚᱨᱮᱱᱟᱜ ᱫᱚ ᱮᱴᱠᱮᱴᱚᱬᱮ ᱛᱮ ᱟᱹᱰᱤᱴᱟᱜ ᱜᱮ ᱢᱮᱱᱟᱜᱼᱟ ᱪᱮᱫ ᱾ ᱟᱞᱮ ᱥᱮᱫ ᱫᱚ ᱢᱟᱱᱮᱼᱼ ᱪᱟᱸᱫᱚ ᱵᱚᱸᱜᱟ ᱵᱷᱚᱨᱥᱟ ᱜᱮ ᱪᱮᱫ ᱩᱱᱤᱭ ᱢᱮᱱᱟ ᱫᱟᱜ ᱦᱩᱭ ᱞᱮᱱᱠᱷᱟᱱ ᱵᱷᱟᱜᱤ ᱜᱮ ᱵᱟᱠᱷᱟᱱ ᱫᱚ ᱪᱟᱥ ᱵᱟᱥᱼᱼ ᱚᱝᱠᱟ ᱫᱚ ᱵᱟᱱᱩᱜ-ᱟ᱾ ᱟᱞᱮ ᱥᱮᱫ ᱦᱚᱸ ᱚᱱᱠᱟ ᱥᱮᱞᱳ ᱠᱚᱨᱮᱱᱟᱜ ᱫᱚ ᱵᱮᱵᱚᱥᱛᱷᱟ ᱟᱨᱠᱤ ᱵᱟᱹᱱᱩᱜᱼᱟ ᱥᱟᱶᱛᱮ ᱚᱱᱠᱟᱱᱟᱜ ᱜᱟᱰᱟᱼᱼ ᱠᱚᱦᱚᱸ ᱚᱱᱠᱟ ᱞᱮᱠᱟ ᱫᱚ ᱵᱟᱹᱱᱩᱜ ᱛᱟᱞᱮᱭᱟ ᱾
ᱛᱟᱦᱚᱞᱮ ᱜᱚᱢᱠᱮ ᱟᱹᱵᱤᱱ ᱫᱚ ᱱᱚᱜᱼᱚ ᱱᱚᱝᱠᱟ ᱵᱩᱨᱩ ᱴᱚᱴᱷᱟ ᱵᱤᱱ ᱯᱟᱲᱦᱟᱜ ᱠᱟᱱᱟ ᱡᱟᱹᱱᱤᱡ ᱠᱷᱟᱱ?
ᱦᱳᱭ ᱦᱳᱭ ᱜᱚᱢᱠᱮ ᱟᱞᱮ ᱫᱚ ᱢᱟᱱᱮ ᱵᱩᱨᱩ ᱴᱚᱴᱷᱟ ᱜᱮ ᱟᱨ ᱪᱮᱫ ᱾
ᱚᱱᱠᱟ ᱞᱮᱠᱟ ᱛᱮᱫᱚᱞᱤᱧ ᱵᱟᱲᱟᱭ ᱠᱟᱜᱼᱟ ᱡᱮᱼᱼ ᱡᱮᱞᱮᱠᱟ ᱜᱮᱵᱤᱱ ᱢᱮᱱ ᱚᱱᱠᱟ ᱛᱮᱫᱚ ᱦᱟᱸᱜ ᱚᱱᱛᱮ ᱫᱚ ᱢᱤᱱᱤ ᱥᱮᱞᱟ ᱠᱚᱫᱚ ᱵᱟᱹᱱᱩᱜ ᱠᱟᱜ ᱛᱟᱠᱚᱣᱟ ᱛᱚ ᱾ ᱟᱫᱚ ᱦᱟᱸᱜ ᱱᱚᱜ-ᱚ ᱱᱚᱝᱠᱟᱼᱼ ᱡᱟᱜᱮ ᱟᱥᱟᱲ ᱵᱚᱸᱜᱟ ᱫᱤᱱ ᱜᱮᱠᱚ ᱪᱟᱥ ᱡᱚᱲᱟᱭ ᱜᱮᱭᱟ ᱟᱫᱚ ᱦᱟᱸᱜ ᱚᱱᱠᱟ ᱞᱮᱠᱟ ᱛᱮᱫᱚ ᱦᱟᱸᱜᱼᱼ ᱩᱱ ᱫᱤᱱ ᱦᱟᱜ ᱪᱟᱥ ᱠᱚᱫᱚ ᱵᱟᱝ ᱦᱩᱭᱩᱜ ᱛᱟᱠᱚ ᱜᱮᱭᱟ ᱟᱫᱚ ᱦᱟᱸᱜ ᱚᱱᱮ ᱚᱱᱠᱟ ᱞᱮᱠᱟᱼᱼ ᱡᱮᱢᱚᱱ ᱟᱹᱵᱤᱱ ᱥᱮᱫ ᱜᱮᱞᱤᱧ ᱢᱮᱱᱟᱼᱼ ᱫᱟᱜ ᱠᱚ ᱦᱟᱸᱜ ᱥᱮᱨᱢᱟ ᱫᱟᱜ ᱡᱟᱹᱲᱤ ᱟᱯᱮ ᱫᱚ ᱵᱷᱚᱨᱥᱟ ᱨᱮᱜᱮ ᱯᱮ ᱛᱟᱦᱮᱱ ᱜᱮᱭᱟ ᱛᱚ᱾ ᱟᱫᱚ ᱦᱟᱸᱜ ᱟᱞᱮ ᱱᱚᱛᱮ ᱫᱚ ᱦᱟᱸᱜ ᱢᱮᱱ ᱞᱮᱠᱷᱟᱡ ᱫᱚ ᱢᱤᱱᱤ ᱠᱚ ᱢᱮᱱᱟᱜ ᱠᱷᱟᱹᱛᱤᱨ ᱦᱟᱸᱜ ᱟᱞᱮ ᱫᱚ ᱦᱟᱸᱜᱼᱼ ᱚᱱᱠᱟ ᱞᱮᱠᱟᱛᱮ ᱥᱮᱨᱢᱟ ᱫᱟᱜ ᱦᱚᱸ ᱡᱩᱫᱤ ᱵᱟᱞᱮ ᱧᱟᱢᱟ ᱟᱫᱚᱼᱼ ᱚᱱᱠᱟ ᱞᱮᱠᱟ ᱛᱮᱫᱚ ᱵᱟᱞᱮ ᱟᱱᱟᱴᱚᱜ ᱜᱮᱭᱟ ᱦᱳᱭ ᱥᱮ ᱾
ᱜᱚᱝᱠᱮ ᱟᱨ ᱪᱮᱫ ᱠᱚᱯᱮ ᱪᱟᱥ ᱛᱟᱦᱮᱸ ᱪᱮᱫ ᱢᱟᱱᱮ ᱦᱩᱲᱩ ᱪᱟᱥ ᱵᱟᱫ ᱠᱟᱛᱮ ᱨᱮᱦᱚᱸ?
ᱦᱳᱭ ᱜᱚᱢᱠᱮ ᱟᱞᱮ ᱥᱮᱫ ᱫᱚ ᱦᱟᱸᱜ ᱪᱟᱥ ᱢᱮᱱ ᱞᱮᱠᱷᱟᱡ ᱫᱚ ᱦᱟᱸᱜ ᱱᱚᱜᱼᱚ ᱱᱚᱝᱠᱟᱼᱼ ᱦᱩᱲᱩ ᱠᱚᱜᱮ ᱦᱟᱸᱜ ᱞᱮ ᱪᱟᱥ ᱵᱟᱲᱟᱭᱮᱫᱟ ᱱᱚᱜ-ᱚ ᱱᱚᱣᱟ ᱟᱥᱟᱲ ᱵᱚᱸᱜᱟ ᱫᱤᱱ ᱨᱮᱫᱚ ᱦᱟᱸᱜ ᱦᱳᱭ ᱥᱮ ᱟᱫᱚ ᱦᱟᱸᱜᱼᱼ ᱚᱱᱠᱟ ᱦᱮᱡ ᱞᱮᱠᱷᱟᱡ ᱥᱤᱛᱩᱝ ᱫᱤᱱ ᱠᱚ ᱚᱱᱟ ᱠᱚᱼᱼ ᱡᱮᱞᱮᱠᱟ ᱞᱤᱧ ᱢᱮᱱᱟ ᱱᱚᱣᱟ ᱠᱚ ᱦᱩᱲᱩ ᱠᱚ ᱤᱨ ᱪᱟᱵᱟ ᱠᱟᱛᱮᱫ ᱟᱨᱚ ᱢᱤᱫ ᱫᱷᱟᱣ ᱦᱩᱲᱩ ᱞᱮ ᱨᱚᱦᱚᱭᱟ ᱾
ᱟᱪᱪᱷᱟ᱾
ᱟᱫᱚ ᱦᱟᱸᱜ ᱚᱱᱟ ᱛᱟᱭᱚᱢ ᱟᱨᱚ ᱡᱟᱦᱟᱸᱼᱼ ᱤᱨ ᱥᱟᱹᱛ ᱟᱞᱮ ᱦᱟᱸᱜ ᱚᱱᱟ ᱛᱟᱭᱚᱢ ᱫᱚ ᱟᱹᱞᱩ ᱠᱚᱞᱮ ᱨᱚᱦᱚᱭᱟ ᱾ ᱦᱩᱸ
ᱟᱹᱞᱩ
ᱟᱫᱚ ᱦᱟᱸᱜ ᱟᱹᱞᱩ ᱠᱚ ᱦᱟᱞᱟᱝ ᱚᱱᱟ ᱠᱚ ᱚᱱᱟ ᱠᱚ ᱛᱟᱭᱚᱢ ᱚᱱᱟ ᱦᱩᱭ ᱵᱟᱲᱟ ᱛᱟᱭᱚᱢᱼᱼ ᱟᱨᱚ ᱦᱟᱸᱜ ᱠᱷᱚᱥᱞᱟ ᱞᱮ ᱮᱨᱟ ᱠᱷᱚᱥᱞᱟ ᱠᱚ ᱮᱨ ᱵᱟᱲᱟ ᱠᱟᱛᱮᱫ ᱟᱵᱟᱨ ᱦᱩᱲᱩ᱾ ᱦᱳᱭ ᱥᱮ ᱟᱫᱚ ᱦᱟᱸᱜ ᱚᱠᱟ ᱠᱚᱨᱮ ᱫᱚ ᱦᱟᱸᱜ ᱱᱚᱠᱟ ᱦᱚᱸ ᱧᱮ ᱧᱟᱢᱚᱜ-ᱟ ᱡᱮ ᱚᱱᱛᱮ ᱫᱚ ᱠᱷᱚᱥᱞᱟ ᱵᱟᱫ ᱠᱟᱛᱮ ᱦᱟᱸᱜ ᱛᱩᱲᱤ ᱠᱚ ᱮᱨ ᱜᱮᱭᱟ ᱛᱟᱦᱞᱮ ᱜᱚᱝᱠᱮ ᱟᱯᱮ ᱥᱮᱱᱟᱜ ᱜᱮ ᱪᱟᱥ ᱠᱚ ᱠᱟᱹᱴᱤᱡ ᱞᱟᱹᱭ ᱞᱟᱹᱭ ᱟᱹᱞᱤᱧ ᱪᱮᱜ ᱠᱚ ᱦᱟᱱᱟ ᱟᱲᱟᱜ ᱥᱟᱠᱟᱢ ᱠᱚᱠᱚ ᱨᱚᱦᱚᱭ ᱵᱟᱲᱟᱭ ᱜᱮᱭᱟ ᱥᱮ ᱪᱮᱫ?
ᱜᱚᱝᱠᱮ ᱟᱞᱮ ᱥᱮᱫ ᱫᱚ ᱪᱟᱥ ᱠᱚᱫᱚ ᱢᱤᱫ ᱫᱷᱟᱣ ᱜᱮ ᱦᱳᱭᱳᱜ ᱛᱟᱦᱮᱸᱱᱟ ᱡᱮᱦᱮᱛᱩ ᱱᱚᱝᱠᱟ ᱟᱹᱰᱤ ᱜᱮ ᱫᱟᱜ ᱨᱮᱱᱟᱜ ᱫᱚ ᱟᱱᱟᱴ ᱢᱮᱱᱟᱜ ᱛᱟᱞᱮᱭᱟ ᱥᱮ, ᱟᱨ ᱪᱮᱫ ᱟᱨ ᱫᱷᱚᱨᱚᱱ ᱫᱤᱱ ᱫᱚ ᱚᱱᱠᱟᱛᱚ ᱟᱨ ᱪᱮᱫ ᱡᱮᱢᱚᱱ ᱤᱭᱟᱹ ᱠᱚ ᱪᱟᱥ ᱦᱩᱭᱩᱜ ᱛᱷᱮᱱ ᱜᱮᱭᱟ ᱡᱮᱢᱚᱱ ᱜᱚᱢ ᱠᱚ ᱟᱨ ᱪᱮᱫ ᱜᱚᱢ ᱥᱟᱶᱛᱮ ᱚᱝᱠᱟᱱᱟᱜ ᱡᱟᱦᱟᱸ ᱫᱚ ᱚᱱᱮ ᱪᱮᱫ ᱥᱩᱱᱩᱢ ᱡᱟᱦᱟᱸ ᱫᱚ ᱠᱩ ᱤᱭᱟᱹᱭ ᱫᱚ ᱚᱱᱮ ᱪᱮᱫ ᱛᱩᱲᱤ ᱠᱩ ᱛᱩᱲᱤ ᱠᱩ ᱥᱟᱶᱛᱮ ᱟᱨᱚ ᱚᱱᱠᱟᱱᱟᱜ ᱡᱟᱦᱟᱸ ᱫᱚ ᱢᱟᱱᱮ ᱠᱚᱢ ᱯᱚᱨᱤᱢᱟᱱ ᱫᱟᱜ ᱮ ᱡᱚᱢᱟ ᱪᱮ ᱚᱝᱠᱟᱱᱟᱜ ᱟᱨᱠᱤ ᱜᱟᱹᱰᱭᱟᱹ ᱠᱷᱚᱱ ᱜᱮ ᱯᱟᱢ ᱠᱟᱛᱮᱫ ᱚᱱᱟ ᱠᱚ ᱡᱤᱱᱤᱥ ᱠᱚ ᱟᱨ ᱪᱟᱥ ᱦᱩᱭᱩᱜ-ᱟ ᱢᱟᱱᱮ᱾ ᱟᱞᱮ ᱥᱮᱫ ᱫᱚ ᱠᱟᱹᱴᱤᱡ ᱫᱟᱜ ᱨᱮᱱᱟᱜ ᱫᱚ ᱟᱹᱰᱤ ᱜᱮ ᱚᱵᱷᱟᱵ ᱥᱮ ᱦᱩᱭ ᱪᱮᱫ,
ᱚᱭ ᱟᱫᱚ ᱡᱮᱢᱚᱱ ᱞᱤᱧ ᱢᱮᱱᱟ ᱚᱱᱮ ᱡᱟᱦᱟᱸ ᱠᱚᱨᱮ ᱫᱟᱜ ᱠᱟᱹᱴᱤᱡ ᱠᱚᱢ ᱧᱚᱜ ᱞᱟᱜᱟᱜ, ᱛᱟᱵᱚᱱᱟ ᱚᱱᱟ ᱠᱚᱫᱚ ᱦᱩᱭᱩᱜ ᱠᱟᱱ ᱛᱟᱵᱚᱱᱟ ᱛᱩᱲᱤ ᱠᱷᱚᱥᱞᱟ ᱜᱚᱦᱚᱢ ᱦᱳᱭ ᱥᱮ ᱚᱱᱟ ᱠᱚᱫᱚ ᱦᱟᱸᱜ ᱚᱝ ᱠᱟ ᱞᱮᱠᱟ ᱛᱮᱫᱚ ᱦᱟᱸᱜ ᱡᱟᱹᱥᱛᱤ ᱡᱟᱦᱟᱸ ᱞᱮᱠᱟ ᱦᱩᱲᱩ ᱠᱚᱵᱚᱱ ᱨᱚᱦᱚᱭᱮᱫᱟ ᱚᱝᱠᱟ ᱞᱮᱠᱟᱛᱮᱫᱚ ᱦᱟᱸᱜ ᱡᱟᱹᱥ ᱛᱤ ᱧᱚᱜ ᱫᱚ ᱫᱟᱜ ᱫᱚ ᱵᱟᱭ ᱞᱟᱜᱟᱣ ᱮᱫ ᱵᱚᱱᱟ ᱛᱚ,
ᱦᱳᱭ ᱦᱳᱭ
ᱟᱫᱚ ᱦᱟᱸᱜ ᱢᱤᱫ ᱵᱟᱨ ᱫᱷᱟᱣ ᱮᱢ ᱞᱮᱠᱷᱟᱡ ᱜᱮ ᱦᱟᱸᱜ ᱚᱱᱟ ᱫᱚ ᱦᱟᱸᱜ ᱟᱫᱚ ᱦᱩᱭ ᱜᱚᱫᱚᱜ-ᱟ᱾ ᱟᱫᱚ ᱦᱟᱸᱜ ᱜᱚᱝᱠᱮ ᱟᱯᱮ ᱚᱱᱟ ᱠᱚᱨᱮ ᱫᱚ ᱦᱟᱸᱜ ᱟᱨᱚ ᱡᱟᱦᱟᱸ ᱥᱚᱵᱡᱤ ᱠᱚᱠᱚ ᱨᱚᱦᱚᱭ ᱵᱟᱲᱟᱭ ᱜᱮᱭᱟ ᱥᱮ ᱪᱮᱫ?
ᱦᱳᱭ ᱚᱝᱠᱟ ᱥᱚᱵᱡᱤ ᱠᱚᱫᱚ ᱡᱮᱢᱚᱱ ᱮᱸᱻ ᱟ ᱟᱞᱮᱫ ᱫᱚ ᱟᱨ ᱪᱮᱫ ᱚᱲᱟᱜ ᱠᱚᱨᱮᱞᱮ ᱡᱚᱢ ᱵᱟᱲᱟ ᱞᱮᱠᱟ ᱡᱮ ᱪᱮᱫ ᱡᱮᱢᱚᱱ ᱟᱨ ᱪᱮᱫ ᱵᱳᱨᱵᱳ ᱴᱤ ᱵᱷᱮᱱᱰᱤ ᱠᱚ ᱛᱟ ᱯᱚᱨ ᱟᱨ ᱪᱮᱜᱱ ᱩᱸ ᱠᱟᱨᱞᱟ ᱠᱚ ᱛᱟᱯᱚᱨ ᱟᱨᱚ ᱡᱟᱦᱟᱸ ᱠᱚ ᱥᱚᱵᱽᱡᱤ ᱠᱚ ᱢᱮᱱᱟᱜ-ᱟ ᱟᱨ ᱪᱮᱫ ᱚᱲᱟᱜ ᱨᱮ ᱡᱚᱢ ᱞᱟᱜᱤᱫ ᱜᱮ ᱪᱟᱥ ᱦᱚᱭ ᱠᱟᱱᱟ ᱟᱨ ᱪᱮᱫ᱾
ᱚ ᱟᱫᱚ ᱢᱮᱱ ᱞᱮᱠᱷᱟᱱ ᱚᱱᱟ ᱵᱟᱹᱫᱽ ᱠᱚᱨᱮ ᱜᱮᱯᱮ ᱡᱟᱹᱱᱤᱡ ᱯᱮ ᱨᱚᱦᱚᱭ ᱵᱟᱲᱟ ᱠᱟᱜ ᱜᱮᱭᱟ ᱥᱮ ᱪᱮᱫ ᱞᱮᱠᱟ ᱚᱲᱟᱜ
ᱵᱟᱝ ᱠᱮ ᱚᱱᱟ ᱚᱱᱟ ᱵᱟᱹᱫᱽ ᱠᱚᱨᱮ ᱫᱚ ᱵᱟᱝ ᱟᱨ ᱵᱟᱲᱜᱮ ᱠᱚᱨᱮ ᱟᱨ ᱪᱮᱫ ᱚᱲᱟᱜ ᱥᱩᱨ ᱥᱩᱯᱩᱨ ᱠᱚᱨᱮᱜᱮ ᱚᱱᱟ ᱠᱚᱫᱚ᱾
ᱚᱸ ᱛᱟᱦᱚᱞᱮ ᱜᱚᱝᱠᱮ ᱟᱯᱮ ᱴᱷᱮᱱ ᱫᱚ ᱡᱚᱱᱰᱨᱟ ᱠᱚᱫᱚᱠᱚ ᱨᱚᱦᱚᱭ ᱵᱲᱟᱭ ᱜᱮᱭᱟ ᱥᱮ ᱵᱟᱝ? ᱢᱮᱠᱚ ᱨᱚᱦᱚᱭ ᱜᱮᱭᱟ ᱡᱚᱱᱰᱨᱟ ᱠᱚᱫᱚ᱾
ᱜᱚᱝᱠᱮ ᱨᱚᱦᱚᱭ ᱫᱚᱠᱩ ᱨᱚᱦᱚᱭ ᱜᱮᱭᱟ ᱦᱳᱭ ᱨᱚᱦᱚᱭ ᱜᱮᱭᱟᱠᱚ ᱢᱮᱱᱠᱷᱟᱱ ᱱᱤᱡᱮ ᱡᱚᱢ ᱞᱟᱹᱜᱤᱫ ᱟᱨ ᱪᱮᱫ ᱮᱢᱱᱤ ᱟᱠᱷᱨᱤᱧ ᱞᱟᱹᱜᱤᱫ ᱫᱚ ᱠᱟ ᱫᱚ ᱵᱟᱝᱠᱚ ᱨᱚᱦᱚᱭᱟ ᱟᱨ ᱪᱮᱫ
ᱦᱳᱭ ᱦᱳᱭ ᱫᱚ ᱦᱟᱸᱜ ᱚᱝᱠᱟ ᱞᱮᱠᱟᱛᱮ ᱦᱮᱸ ᱜᱚᱝᱠᱮ ᱟᱞᱮ ᱥᱮᱱ ᱦᱚᱸ ᱦᱟᱜ ᱢᱮᱱ ᱞᱮᱠᱷᱟᱡ ᱫᱚ ᱱᱚᱜ ᱚᱱᱠᱟ ᱟᱠᱷᱨᱤᱧ ᱵᱟᱲᱟ ᱞᱟᱹᱜᱤᱫ ᱦᱚᱠᱚ ᱨᱚᱦᱚᱭ ᱜᱮᱭᱟ ᱟᱨ ᱚᱠᱟ ᱠᱚᱨᱮᱫ ᱫᱚ ᱦᱟᱜ ᱡᱚᱢ ᱵᱟᱲᱟ ᱞᱟᱹᱜᱤᱫ
ᱟᱪᱪᱷᱟ
ᱦᱮᱸ ᱟᱫᱚ ᱦᱟᱸᱜ ᱜᱚᱝᱠᱮ ᱚᱱᱮ ᱡᱚᱱᱰᱨᱟ ᱥᱟᱶᱛᱮ ᱟᱹᱨᱤ ᱫᱚ ᱦᱟᱸᱜ ᱚᱝᱠᱟ ᱠᱚ ᱨᱚᱦᱚᱭᱟ ᱡᱟᱦᱟᱸ ᱠᱚ ᱠᱚ ᱢᱮᱛᱟᱜ ᱠᱟᱱᱟ ᱤᱭᱟᱹ ᱥᱚᱵᱡᱤ ᱠᱚ ᱵᱮᱸᱜᱟᱲ ᱠᱚ ᱢᱟᱱᱮ ᱡᱚᱱᱰᱨᱟ ᱥᱟᱶ ᱛᱮᱜᱮ ᱮᱨ ᱠᱟᱜ-ᱟ ᱠᱚ ᱮᱨ ᱢᱮᱥᱟ ᱠᱟᱜ-ᱟ ᱠᱚ᱾
ᱟᱪᱪᱷᱟ ᱟᱪᱪᱷ
ᱚ ᱵᱷᱮᱱᱰᱤ ᱠᱚᱵᱤᱱ ᱢᱮᱱ ᱠᱮᱫᱟ ᱡᱟᱦᱟ ᱞᱮᱠᱟ ᱵᱤᱱ ᱢᱮᱱ ᱠᱮᱫᱟ ᱵᱷᱮᱱᱰᱤ ᱠᱚ᱾ ᱦᱳᱭ ᱚᱱᱟ ᱠᱚᱜᱮ ᱠᱚ ᱮᱨ ᱢᱮᱥᱟ ᱠᱟᱜᱼᱟ ᱠᱤᱪᱷᱩ ᱴᱟ ᱷᱟᱱᱟ ᱦᱟᱸᱜ ᱟᱱᱟ ᱜᱮᱠᱚ ᱞᱤᱧ ᱟᱸᱡᱚᱢ ᱵᱟᱲᱟ ᱟᱠᱟᱫᱣᱟ᱾
ᱦᱮᱸ
ᱦᱳᱭ ᱟᱫᱚ ᱛᱟᱦᱚᱞᱮ ᱜᱚᱝᱠᱮ ᱚᱱᱟ ᱵᱤᱨ ᱵᱩᱨᱩ ᱠᱚᱨᱮ ᱫᱚ ᱦᱟᱸᱜ ᱪᱮᱫ ᱠᱚ ᱧᱟᱯᱟᱢᱚᱜ ᱜᱮᱛᱮ ᱚᱱᱠᱟ ᱞᱮᱠᱟ ᱛᱮᱫᱚ? ᱤᱭᱩ ᱩᱴᱩ ᱠᱚᱨᱮ ᱱᱟᱜ᱾
ᱜᱚᱝᱠᱮ ᱚᱱᱟ ᱪᱷᱟᱰᱟ ᱦᱚᱸ ᱟᱨ ᱪᱮᱫ ᱮᱢᱱᱮ ᱪᱮᱫ ᱚᱲᱟᱜ ᱨᱮ ᱡᱟᱦᱟᱸᱭ ᱠᱚ ᱡᱤᱭᱟᱞᱤ ᱠᱚ ᱪᱟᱥ ᱟᱠᱟᱱᱟ ᱩᱱᱠᱩ ᱠᱚ ᱧᱮᱞ ᱠᱟᱭᱦᱟᱜ ᱛᱟᱦᱮᱱᱟ ᱟᱨ ᱪᱮᱫ᱾
ᱟᱡᱚᱢᱟᱱᱟᱜ᱾ ᱦᱮᱸ ᱜᱚᱝᱠᱮ ᱞᱟᱹᱭᱵᱮᱱ?
ᱢᱟ ᱞᱤ ᱵᱤᱱ ᱥᱮ ᱪᱮᱫ ᱵᱤᱱ ᱢᱮᱱ ᱮᱫ ᱛᱟᱦᱮᱫ?
ᱢᱮᱱ ᱫᱟᱞᱤᱧ ᱚᱱᱟ ᱪᱷᱟᱰᱟ ᱦᱚᱸ ᱟᱨ ᱪᱮᱫ ᱚᱲᱟᱜ ᱨᱮ ᱡᱟᱦᱟᱸ ᱡᱤᱭᱟᱹᱞᱤ ᱠᱚ ᱟᱹᱥᱩᱞ ᱦᱩᱭ ᱟᱠᱟᱱᱟ ᱡᱮᱢᱚᱱ ᱮ ᱢᱮᱨᱚᱢ ᱠᱷᱚᱱ ᱮᱛᱚᱦᱚᱵ‌ ᱠᱟᱛᱮᱜ ᱛᱟᱯᱚᱨ ᱰᱟᱝᱨᱤ ᱠᱚ ᱛᱟᱯᱚᱨ ᱥᱩᱠᱨᱤ ᱠᱚ ᱚᱱᱟ ᱪᱷᱟᱰᱟ ᱦᱚᱸ ᱟᱨᱚ ᱵᱷᱤᱰᱤ ᱠᱚ ᱩᱱᱠᱩ ᱢᱟᱱᱮ ᱪᱟᱥ ᱦᱩᱭ ᱠᱟᱱᱚᱜᱟ ᱪᱮᱫ ᱩᱱᱠᱩ ᱪᱟᱥ ᱞᱮᱱᱠᱷᱟᱱ ᱪᱮ ᱢᱟᱭ ᱚᱠᱛᱚ ᱨᱮ ᱡᱩᱫᱤ ᱯᱚᱭᱥᱟ ᱵᱟᱝ ᱛᱟᱦᱮᱱ ᱨᱮᱦᱚᱸ ᱩᱱᱠᱩ ᱜᱤᱰᱤ ᱜᱟᱱᱚᱜᱼᱟ ᱪᱮᱫ ᱢᱟᱱᱮ ᱩᱱᱠᱩ ᱤᱭᱟᱹ ᱠᱟᱛᱮᱜ ᱯᱚᱭᱥᱟ ᱥᱮᱠᱚ ᱧᱟᱢᱚᱜᱼᱟ ᱟᱫᱚ ᱟᱞᱮᱥᱱ ᱫᱚ ᱚᱱᱠᱟ ᱛᱚ ᱵᱟᱹᱱᱩᱜᱼᱟ ᱪᱟᱥ ᱠᱚᱨᱮᱱᱟᱜ ᱦᱚᱸ ᱢᱤᱫ ᱫᱷᱟᱣ ᱜᱮ ᱟᱫᱚ ᱚᱱᱟ ᱩᱱᱠᱩ ᱡᱤᱭᱟᱹᱞᱤ ᱠᱚ ᱪᱟᱥ ᱠᱟᱛᱮ ᱟᱡᱷᱟᱴ ᱴᱩᱠᱩᱱ ᱧᱟᱢᱚᱜ-ᱟ ᱟᱨ ᱪᱮᱫ?
ᱦᱳᱭ ᱦᱳᱭ। ᱟᱫᱚ ᱜᱚᱝᱠᱮ ᱚᱱᱠᱟ ᱞᱮᱠᱟᱛᱮ ᱫᱚ ᱟᱯᱮ ᱥᱮᱫ ᱫᱚ ᱩᱫ ᱯᱩᱴᱠᱟᱹ ᱫᱚ ᱱᱮᱛᱟᱨ ᱜᱮᱛᱚ ᱡᱟᱹᱯᱩᱫ ᱫᱤᱱ ᱜᱮᱛᱚ ᱠᱚ ᱫᱚᱢᱮ ᱠᱚ ᱠᱚ ᱦᱩᱭ ᱵᱟᱲᱟᱜ ᱛᱚ ᱛᱟᱞᱦᱮ ᱛᱚ ᱧᱟᱢᱚᱜ ᱠᱟᱱ ᱜᱮᱭᱟ ᱥᱮ ᱵᱟᱝ ᱜᱮ।
ᱪᱮᱞᱮ ᱪᱮᱞᱮ?
ᱩᱫ ᱩᱫ ᱩᱫ ᱟᱨ ᱯᱩᱴᱠᱟ. ᱾
ᱚ ᱜᱚᱢᱠᱮ ᱩᱫ ᱠᱚᱫᱚ ᱧᱟᱢᱚᱜ ᱠᱟᱱᱟ ᱟᱨ ᱯᱩᱴ᱾ ᱠᱩ ᱡᱟᱦᱟᱸ ᱵᱮᱱ ᱞᱟᱹᱭᱟ ᱚᱱᱟ ᱠᱚᱫᱚ ᱟᱞᱤᱧ ᱫᱚ ᱟᱸᱡᱚᱢ ᱠᱟᱫᱟᱞᱤᱧ ᱵᱟᱝᱞᱤᱧ ᱧᱮᱞ ᱟᱠᱟᱫᱟ ᱪᱤᱫ ᱯᱩᱴᱠᱟ ᱫᱚ ᱩᱫᱽ ᱩᱱᱠᱩ ᱫᱚ ᱧᱟᱢᱚᱜ ᱛᱟᱦᱮᱱ ᱜᱮᱭᱟ ᱟᱞᱮ ᱡᱟᱦᱟᱸ ᱵᱩᱨᱩ ᱥᱮᱱ ᱠᱚ ᱪᱟᱞᱟᱜ ᱛᱟᱦᱮᱸᱱ ᱜᱮᱛᱚ ᱟᱹᱜᱩᱭ ᱜᱮᱭᱟᱠᱚ ᱚᱱᱛᱮ ᱦᱮᱸᱫᱮ ᱩᱫ ᱠᱚ ᱟᱨ ᱪᱮᱫ
ᱦᱮᱸ ᱟᱫᱚ ᱦᱟᱸᱜ ᱚᱱᱠᱟ ᱞᱮᱠᱟ ᱛᱮᱦᱚᱸ ᱟᱨ ᱦᱚ ᱦᱟᱸᱜ ᱡᱟᱦᱟᱸ ᱞᱮᱠᱟᱤᱧ ᱢᱮᱱᱟ ᱚᱱᱟ ᱡᱟᱦᱟᱸᱭ᱾ ᱴᱚᱴᱷᱟ ᱠᱷᱚᱱᱟᱜ ᱜᱮ ᱜᱩᱯᱤ ᱠᱚ ᱩᱱᱠᱩ ᱡᱤᱭᱟᱹᱞᱤ ᱠᱚ। ᱤᱫᱤ ᱠᱟᱛᱮᱜ ᱚᱱᱮ ᱵᱤᱨ ᱠᱚᱨᱮ ᱵᱟᱠᱚ ᱪᱟᱞᱟᱜ ᱜᱮᱭᱟ ᱩᱱᱠᱩ ᱦᱚᱸᱛᱚ ᱠᱚ ᱦᱟᱞᱟᱝ ᱟᱹᱜᱩ ᱜᱮᱭᱟ ᱵᱟᱝ।
ᱦᱳᱭ ᱜᱚᱝᱠᱮ ᱞᱟᱹᱭᱵᱮᱱ।
ᱢᱮᱱ ᱠᱮᱫᱟᱞᱤᱧ ᱡᱮ ᱚᱱᱟ ᱡᱟᱦᱟᱸ ᱚᱱᱠᱟ ᱡᱤᱭᱟᱹᱞᱤ ᱠᱚᱯᱮ ᱪᱟᱥ ᱵᱟᱲᱟ ᱟᱠᱟᱫ ᱠᱚᱣᱟ ᱪᱮ ᱟᱹᱥᱩᱞ ᱵᱟᱲᱟ ᱟᱠᱟᱫ ᱠᱚᱣᱟ ᱯᱮ ᱛᱟᱦᱞᱮ ᱩᱱᱠᱩ ᱫᱚ ᱦᱟᱸᱜ ᱩᱱᱠᱩ ᱡᱟᱦᱟᱸᱭ ᱠᱚ ᱢᱮᱛᱟᱣ ᱠᱚ ᱠᱟᱱᱟ ᱢᱮᱨᱚᱢ ᱠᱚ ᱦᱳᱭ ᱥᱮ ᱩᱱᱠᱩ ᱫᱚ ᱦᱟᱸᱜ। ᱟᱨ ᱵᱤᱨ ᱠᱚᱫᱚ ᱯᱮ ᱤᱫᱤ ᱵᱟᱲᱟ ᱠᱚᱜᱮᱭᱟ ᱡᱮ
ᱦᱳᱭ ᱦᱳᱭ ᱚᱱᱛᱮ ᱟᱞᱮ ᱵᱤᱨ ᱠᱚᱫᱚᱞᱮ ᱚᱱᱛᱮ ᱞᱮ ᱤᱫᱤ ᱵᱟᱲᱟ ᱠᱚᱜᱮᱭᱟ ᱪᱮᱫ᱾
ᱚ ᱦᱳᱭ ᱦᱳᱭ᱾ ᱟᱫᱚ ᱦᱟᱸᱜ ᱤᱫᱤ ᱵᱟᱲᱟ ᱠᱟᱛᱮᱫ ᱦᱟᱸᱜ ᱩᱵ ᱠᱚᱯᱮ ᱧᱟᱢ ᱜᱮᱭᱟ ᱩᱫ ᱠᱚᱦᱚᱸ ᱯᱮ ᱟᱹᱜᱩᱭ ᱜᱮᱭᱟ ᱚᱲᱟᱜ ᱛᱮ।
ᱦᱳᱭ ᱦᱳᱭ ᱮᱠᱵᱟᱨᱮ ᱩᱫ ᱠᱩ। ᱥᱟᱶᱛᱮ ᱩᱫ ᱠᱚ ᱥᱟᱶᱛᱮ ᱟᱨ ᱦᱚᱸ ᱠᱤᱪᱷᱩ ᱚᱱᱛᱮᱱᱟᱜ ᱡᱚ ᱵᱤᱞᱤ ᱠᱚᱦᱚᱸ ᱧᱟᱢᱚᱜ ᱛᱟᱦᱮᱸᱱ ᱜᱮᱭᱟ।
ᱤᱧ ᱟᱫᱚ ᱜᱚᱝᱠᱮ ᱡᱚ ᱵᱤᱞᱤ ᱫᱚ ᱦᱮᱸᱜ ᱢᱮᱱ ᱞᱮᱠᱷᱟᱡ ᱫᱚ ᱚᱱᱟ ᱛᱤᱨᱤᱞ, ᱛᱟᱨᱚᱯ ᱠᱚ ᱵᱟᱝ ᱥᱮ?
ᱦᱳᱭ ᱦᱳᱭ ᱾
ᱩᱸᱻ ᱾
ᱚᱱᱟ ᱠᱚᱜᱮ ᱟᱨ ᱪᱮᱫ ᱥᱮᱸᱫᱽᱨᱟ ᱵᱟᱲᱟᱭ ᱦᱩᱭᱩᱜ-ᱟ ᱾
ᱦᱳᱭ ᱦᱳᱭ ᱟᱫᱚ ᱛᱟᱦᱚᱞᱮ ᱜᱚᱝᱠᱮ ᱟᱨᱚ ᱪᱮᱫ ᱠᱚ ᱧᱟᱯᱟᱢᱚᱜ ᱜᱮᱛᱮ ᱚᱱᱟ ᱵᱤᱨ ᱠᱚᱨᱮ ᱫᱚ?
ᱜᱚᱝᱠᱮ ᱵᱤᱨ ᱠᱚᱨᱮ ᱫᱚ ᱚᱱᱟ ᱪᱷᱟᱰᱟ ᱦᱚᱸ ᱨᱟᱱ ᱨᱮᱦᱮᱫ ᱠᱚ ᱟᱨ ᱪᱤᱫ ᱛᱟᱦᱮᱸᱱ ᱛᱟᱦᱮᱸᱱᱟ। ᱪᱮᱫ ᱨᱟᱱ ᱨᱮᱦᱮᱫ ᱠᱚ। ᱟᱨ ᱥᱟᱶᱛᱮ ᱚᱱᱠᱟᱱ ᱡᱤᱭᱟᱹᱞᱤ ᱠᱚᱫᱚ ᱟᱨᱠᱤ ᱵᱟᱹᱱᱩᱜ ᱠᱚᱣᱟ ᱟᱨ ᱪᱤᱫ ᱥᱩᱠᱨᱤ ᱠᱚ ᱢᱮᱱᱟᱜ ᱠᱚ।
ᱩᱸ ᱦᱩᱸ ᱾ ᱟᱫᱚ ᱦᱟᱸᱜ ᱜᱚᱝᱠᱮ ᱚᱱᱠᱟ ᱢᱮᱱ ᱞᱮᱠᱷᱟᱡ ᱫᱚ ᱦᱟᱸᱜ ᱡᱟᱦᱟᱸ ᱞᱮᱠᱟ ᱜᱮ ᱢᱮᱱᱮᱫ-ᱟ ᱚᱱᱟ ᱠᱟᱹᱣᱰᱤ ᱠᱚ ᱟᱨᱡᱟᱣ ᱞᱟᱹᱜᱤᱫ ᱚᱱᱟ ᱵᱤᱨ ᱠᱚᱨᱮᱱᱟᱜ ᱪᱮᱫ ᱠᱚ ᱧᱟᱢᱚᱜ ᱜᱮᱭᱟ ᱚᱱᱠᱟ ᱤᱭᱟᱹ ᱠᱚ? ᱚᱱᱟ ᱵᱟᱡᱟᱨ ᱠᱚᱨᱮ ᱟᱹᱠᱷᱨᱤᱧ ᱵᱟᱲᱟ ᱞᱮᱠᱟ?
ᱜᱚᱝᱠᱮ ᱚᱱᱠᱟ ᱫᱚ ᱵᱤᱨ ᱠᱷᱚᱱ ᱫᱚ ᱟᱨ ᱪᱮᱫ ᱧᱟᱢ ᱫᱚ ᱟᱨ ᱪᱮᱫ ᱪᱟᱞᱟᱣ ᱞᱮᱱᱠᱷᱟᱱ ᱫᱚ ᱚᱱᱠᱟᱱ ᱧᱮᱞᱮ ᱨᱟᱥᱟ ᱠᱚᱡᱮ ᱠᱚ ᱧᱟᱢᱚᱜ-ᱟ, ᱵᱟᱠᱷᱟᱱ ᱫᱚ ᱠᱟᱴ ᱠᱚᱦᱚᱸ ᱛᱚ ᱱᱟᱦᱟᱜ ᱫᱚ ᱟᱨ ᱪᱮᱜ ᱯᱚᱨᱤᱥ ᱯᱚᱨᱮᱥᱴᱟᱨ ᱠᱚᱣᱟᱜ ᱟᱱᱰᱟᱨ ᱨᱮ ᱢᱮᱱᱟᱜ-ᱟ ᱾ ᱵᱟᱠᱷᱟᱱ ᱦᱟᱸᱜ ᱡᱚ ᱵᱤᱞᱤ ᱠᱚᱦᱚᱸ ᱚᱱᱠᱟ ᱫᱚ ᱟᱨ ᱪᱮᱫ ᱵᱟᱠᱚ ᱟᱹᱜᱩᱭᱮᱫᱟ ᱟᱨ ᱪᱮᱫ ᱟᱹᱜᱩ ᱠᱟᱛᱮᱫ ᱦᱚᱸ ᱡᱮ ᱟᱹᱠᱷᱨᱤᱧ ᱚᱱᱠᱟ ᱫᱚ ᱟᱹᱰᱤ ᱠᱚᱢ ᱜᱮ ᱾
ᱚ ᱦᱩᱸ ᱦᱳᱭ ᱛᱚ ᱾ ᱟᱫᱚ ᱦᱟᱸᱜ ᱜᱚᱝᱠᱮ ᱚᱱᱠᱟ ᱞᱮᱠᱟ ᱛᱮ ᱦᱟᱸᱜ ᱠᱤᱪᱷᱩ ᱜᱟᱱ ᱴᱚᱴᱷᱟ ᱠᱚᱫᱚ ᱞᱤᱧ ᱟᱸᱡᱚᱢ ᱵᱟᱲᱟ ᱠᱟᱜ-ᱟ ᱛᱟᱨᱚᱵᱽ ᱡᱟᱝ ᱠᱚᱦᱚᱸ ᱠᱚ ᱟᱹᱠᱷᱨᱤᱧ ᱜᱮᱭᱟ ᱛᱚ ᱾
ᱟᱪᱪᱷᱟ ᱾
ᱦᱩᱸ ᱟᱫᱚ ᱦᱟᱸᱜ ᱱᱚᱜ-ᱚ ᱱᱚᱝᱠᱟ ᱚᱱᱮ ᱡᱟᱦᱟᱸ ᱟᱵᱚᱱ ᱡᱚᱢᱟ ᱟᱫᱚ ᱪᱮᱛᱟᱱ ᱨᱮᱱᱟᱜ ᱦᱟᱨᱛᱟ ᱛᱮᱜ ᱵᱚᱱ ᱤᱭᱟᱹ ᱠᱟᱜᱼᱟ ᱛᱚ ᱚᱱᱟ ᱫᱚ ᱦᱟᱸᱜ ᱤᱭᱟᱹ ᱡᱚᱝᱠᱟᱜᱼᱟ ᱵᱚᱱ ᱛᱚ ᱟᱫᱚ ᱡᱟᱝᱠᱟ ᱟᱫᱚ ᱡᱟᱝ ᱠᱚᱫᱚ ᱦᱟᱸᱜ ᱵᱚᱱ ᱨᱚᱦᱚᱲᱟ ᱥᱤᱛᱩᱝ ᱨᱮ ᱾ ᱟᱫᱚ ᱦᱟᱸᱜ ᱱᱚᱜᱼᱚ ᱱᱚᱝᱠᱟ ᱫᱟᱢ ᱛᱮᱠᱚ ᱟᱠᱷᱨᱤᱧᱟ ᱫᱚᱢᱮ ᱜᱮ ᱫᱟᱢ ᱜᱮᱭᱟ ᱟᱨ ᱪᱮᱜ ᱠᱚ ᱢᱮᱱ ᱜᱮᱭᱟ ᱾
ᱦᱳᱭ ᱟᱨ ᱜᱚᱝᱠᱮ ᱟᱯᱮ ᱥᱮᱜ ᱫᱚ ᱵᱩᱨᱩ ᱫᱤᱥᱚᱢ ᱠᱟᱱᱟ ᱥᱮ ᱮᱢᱱᱤ ᱥᱚᱨᱟᱝ ᱚᱛ ᱠᱟᱱᱟ ᱟᱨ ᱪᱮᱜ?
ᱮᱸ ᱥᱚᱢᱟᱱ ᱚᱛ ᱜᱚᱝᱠᱮ ᱟᱞᱮ ᱱᱚᱛᱮ ᱫᱚ ᱦᱟᱸᱜ ᱯᱷᱟᱠᱟ ᱜᱮ ᱴᱟᱺᱰᱤ ᱧᱚᱜ ᱜᱮᱛᱟ ᱞᱮᱭᱟ ᱾ ᱴᱚᱞᱟ ᱠᱚᱦᱚᱸ ᱧᱮ-ᱧᱟᱢᱚᱜ ᱛᱟᱞᱮ ᱜᱮᱭᱟ ᱟᱞᱮᱭᱟᱜ ᱫᱚ ᱥᱩᱨ ᱴᱚᱞᱟ ᱠᱚ ᱾ ᱡᱟᱦᱟᱸ ᱥᱮᱜ ᱜᱮ ᱵᱤᱱ ᱧᱮ-ᱧᱟᱢᱟ ᱚᱱᱛᱮ ᱜᱮ ᱢᱟᱱᱮ ᱡᱩᱫᱤ ᱦᱚᱭᱛᱳ ᱦᱚᱜᱼᱚ ᱱᱚᱠᱟ ᱟᱲᱟ ᱪᱷᱟᱲᱟ ᱴᱚᱞᱟ ᱢᱮᱱᱟᱜ ᱟᱠᱟᱜ ᱛᱟᱞᱮᱭᱟ ᱛᱚ
ᱦᱩᱸ ᱾
ᱟᱫᱚ ᱦᱟᱸᱜ ᱧᱮ-ᱧᱟᱢᱚᱜ ᱛᱟᱞᱮᱭᱟ ᱦᱳᱭᱥᱮ ᱡᱟᱦᱟᱸ ᱥᱮᱜ ᱜᱮᱵᱤᱱ ᱠᱚᱭᱚᱜᱼᱟ ᱚᱝᱠᱟ ᱜᱮ ᱾ ᱯᱷᱟᱠᱟ ᱜᱤᱵᱤᱱ ᱧᱮ-ᱧᱟᱢᱟ, ᱟᱫᱚ ᱡᱟᱦᱟᱸ ᱠᱚᱨᱮ ᱴᱚᱞᱟ ᱠᱚ ᱢᱮᱱᱟᱜ ᱠᱟᱜᱼᱟ ᱚᱱᱟ ᱠᱚ ᱴᱚᱞᱟ ᱠᱚᱦᱚᱸ ᱧᱮ-ᱧᱟᱢᱚᱜ ᱜᱮᱭᱟ ᱾
ᱚ ᱡᱟᱞᱟ ᱾
ᱦᱳᱭ ᱦᱳᱭ ᱾ ᱟᱨ ᱜᱚᱝᱠᱮ ᱛᱟᱦᱚᱞᱮ ᱚᱲᱟᱜ ᱠᱚᱨᱮᱱᱟᱜ ᱥᱟᱢᱟᱱ ᱡᱤᱱᱤᱥ ᱠᱚᱦᱚᱸ ᱚᱱᱠᱟ ᱢᱮᱱ ᱞᱮᱠᱷᱟᱡ ᱠᱚᱨᱮ ᱚᱲᱟᱜ ᱠᱚᱨᱮᱱᱟᱜ ᱠᱟᱹᱢᱤ ᱦᱚᱲᱟ ᱠᱚᱨᱮᱱᱟᱜ ᱚᱱᱟ ᱠᱚ ᱦᱟᱸᱜ ᱥᱟᱱᱟᱢ ᱞᱮᱠᱟ ᱡᱤᱱᱤᱥ ᱠᱚᱜᱮ ᱦᱟᱸᱜ ᱵᱤᱨ ᱵᱩᱨᱩ ᱠᱚᱨᱮ ᱛᱚᱯᱮ ᱧᱟᱢ ᱜᱮᱭᱟ ᱥᱮ ᱵᱟᱝ?
ᱦᱳᱭ ᱜᱚᱝᱠᱮ ᱵᱤᱨ ᱵᱩᱨᱩ ᱨᱮ ᱟᱢᱫᱟ ᱞᱮᱠᱟᱱ ᱡᱤᱱᱤᱥ ᱠᱚᱜᱮ ᱟᱨ ᱪᱮᱜ ᱢᱟᱱᱮ ᱧᱟᱢᱚᱜᱼᱟ ᱧᱟᱢ ᱠᱟᱛᱮᱜ ᱢᱟᱱᱮ ᱠᱟᱹᱢᱤ ᱨᱮ ᱞᱟᱜᱟᱜ ᱛᱟᱸᱦᱮᱱᱟ ᱟᱨ ᱪᱮᱜ ᱾ ᱫᱟᱨᱮ ᱠᱷᱚᱱ ᱮᱛᱚᱦᱚᱵ ᱠᱟᱛᱮᱜ ᱟᱨ ᱡᱮ ᱚᱱᱟᱠᱩ ᱵᱮᱵᱚᱦᱟᱨ ᱜᱟᱱᱚᱜ ᱢᱟᱱᱮ ᱵᱮᱵᱚᱦᱟᱨ ᱛᱮᱦᱮᱜ ᱞᱮ ᱟᱨ ᱪᱮᱜ,
ᱦᱚᱸ ᱦᱚᱸ ᱟᱫᱚ ᱦᱟᱸᱜ ᱡᱮᱞᱮᱠᱟᱞᱤᱧ ᱢᱮᱱᱟ ᱟ ᱚᱱᱮ ᱦᱟᱸᱜ ᱤᱭᱟᱹ ᱠᱟᱴ ᱯᱟᱹᱛᱤ ᱠᱚ ᱚᱱᱟ ᱡᱮᱢᱚᱱ ᱚᱲᱟᱜ ᱠᱚᱵᱚᱱ ᱵᱮᱱᱟᱣ ᱜᱮᱭᱟ ᱛᱚ ᱚᱱᱟ ᱥᱮᱱᱮᱨ ᱤᱭᱟᱹ